ᱞᱳ ᱦᱮᱸ ᱜᱚᱝᱠᱮ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱠᱟᱹᱴᱤᱡ ᱜᱮᱯ ᱜᱮᱯ ᱛᱮ ᱟᱸᱡᱚᱢᱚᱜ ᱛᱟᱵᱤᱱᱟ ᱠᱟᱹᱴᱤᱡ᱾
ᱟᱪᱪᱷᱟ ᱦᱮᱸ ᱱᱤᱛᱚᱜ ᱫᱚ ᱟᱸᱡᱚᱢ ᱠᱟᱱᱟ?
ᱦᱮᱸ ᱱᱤᱛᱚᱜ ᱟᱸᱡᱚᱢᱼᱚᱜ ᱠᱟᱱᱟ᱾ ᱛᱚ ᱜᱚᱝᱠᱮ ᱱᱟᱯᱟᱭ ᱵᱟᱲᱟ ᱜᱮᱛᱚ?
ᱦᱮᱸ ᱜᱚᱝᱠᱮ ᱱᱟᱯᱟᱭ ᱵᱟᱲᱟ ᱜᱮ᱾
ᱦᱮᱸ
ᱟᱹᱵᱤᱱ ᱜᱮ ᱪᱮᱜ ᱞᱮᱠᱟ?
ᱟᱹᱞᱤᱧ ᱦᱚᱸ ᱱᱟᱯᱟᱭ ᱵᱟᱲᱟ ᱜᱮ ᱦᱮᱸ᱾
ᱟᱪᱪᱷᱟ ᱦᱮᱸ
ᱛᱟᱦᱞᱮ ᱪᱮᱜ ᱞᱮᱠᱟ ᱪᱟᱥ ᱠᱟᱹᱢᱤ ᱠᱚ ᱛᱤᱱᱟᱹᱜ ᱥᱟᱺᱜᱤᱧ ᱜᱚᱝᱠᱮ?
ᱦᱮᱸ ᱜᱚᱢᱠᱮ ᱟᱞᱮ ᱥᱮᱜ ᱢᱟ ᱫᱟᱜ ᱫᱚᱭ ᱫᱟᱜ ᱠᱟᱫᱟ᱾ ᱢᱚᱴᱟ ᱢᱩᱴᱤ ᱵᱷᱟᱜᱮ ᱜᱮ ᱫᱟᱜ ᱟᱠᱟᱫᱟᱭ᱾ ᱦᱚᱸᱜᱼᱚᱭ ᱵᱟᱨ ᱯᱮ ᱫᱤᱱ ᱞᱟᱦᱟ ᱨᱮ᱾ ᱛᱟᱨ ᱠᱤᱪᱷᱩ ᱞᱟᱦᱟᱨᱮ ᱟᱨᱚ ᱢᱤᱫᱴᱟᱱ ᱡᱟᱹᱯᱩᱫ ᱦᱩᱭᱩᱜ ᱠᱟᱱ ᱛᱟᱦᱮᱸᱫ᱾ ᱚᱱᱟ ᱡᱟᱹᱯᱩᱫ ᱛᱮᱜᱮ ᱢᱚᱴᱟ ᱢᱩᱴᱤ ᱟᱞᱮᱥᱮᱫ ᱫᱚ ᱵᱤᱞᱟᱹᱛ ᱫᱤᱥᱚᱢ ᱛᱚ᱾ ᱛᱟᱞᱦᱮ ᱚᱱᱟ ᱡᱟᱹᱯᱩᱫ ᱨᱮᱜᱮ ᱢᱚᱴᱟᱢᱩᱴᱤ ᱫᱟᱜ ᱫᱚᱭ ᱫᱟᱜ ᱞᱮᱫᱟ᱾ ᱟᱨᱚ ᱠᱤᱪᱷᱩ ᱫᱤᱱ ᱯᱚᱨ ᱢᱤᱜᱴᱟᱝ ᱥᱮᱬᱟ ᱫᱟᱜ ᱦᱩᱭ ᱞᱮᱱᱟ, ᱚᱱᱟ ᱫᱟᱜ ᱛᱮᱜᱮ ᱢᱳᱴᱟᱢᱩᱴᱤ ᱵᱟᱹᱫᱽ ᱵᱟᱹᱭᱦᱟᱹᱲ ᱠᱚᱫᱚ ᱨᱚᱦᱚᱭᱼᱚᱜ ᱠᱟᱱᱟ ᱟᱨᱠᱤ ᱵᱟᱹᱫᱽ ᱠᱚᱫᱚ ᱟᱣᱨᱤ ᱟᱨᱠᱤ ᱵᱟᱹᱭᱦᱟᱹᱲ ᱠᱚᱫᱚ ᱨᱚᱦᱚᱭ ᱪᱟᱵᱟ ᱞᱮᱠᱟᱜᱮ ᱟᱨ ᱵᱟᱨᱥᱤᱧ ᱯᱮᱫᱤᱱ ᱠᱷᱟᱱ ᱜᱮ᱾ ᱟᱨ ᱜᱷᱩᱴᱩ ᱠᱚᱫᱚ ᱢᱮᱱᱟᱜ ᱜᱮᱭᱟ ᱚᱱᱟ ᱠᱚᱫᱚ ᱫᱮᱨᱤ ᱜᱮᱭᱟ ᱾
ᱟᱪᱪᱷᱟ ᱦᱮᱸ,
ᱟᱯᱮ ᱥᱮᱫ ᱜᱮ ᱪᱮᱫ ᱞᱮᱠᱟ ᱜᱚᱢᱠᱮ?
ᱟᱞᱮ ᱥᱮᱫ ᱦᱚᱸ ᱜᱚᱝᱠᱮ ᱱᱚᱜᱼᱚᱭ ᱮᱛᱚᱵᱚᱜ ᱠᱟᱱᱟ ᱟᱨᱠᱤ, ᱦᱮᱸ ᱪᱟᱥ ᱵᱟᱥ ᱠᱚᱫᱚ ᱟᱨᱠᱤ ᱦᱮᱸ ᱟᱫᱚ ᱟᱹᱞᱤᱧ, ᱫᱚ ᱵᱟᱡᱟᱨ ᱫᱤᱥᱚᱢ ᱥᱮᱫ ᱨᱮᱞᱤᱧ ᱛᱟᱦᱮᱱᱟ ᱫᱤᱥᱚᱢ ᱥᱮᱫ ᱫᱚ ᱱᱚᱜᱼᱚᱭ ᱠᱚ ᱞᱟᱹᱭ ᱟᱨᱠᱤ ᱡᱟ ᱠᱚ ᱤᱭᱟᱹ ᱞᱤᱧ ᱦᱟᱛᱟᱣ ᱠᱮᱫᱟ ᱠᱚ ᱦᱮᱸ ᱮᱛᱚᱦᱚᱵ ᱫᱟᱠᱚ ᱟᱨᱠᱤ, ᱦᱩᱸ
ᱟᱪᱪᱷᱟ, ᱛᱟᱦᱚᱞᱮ ᱜᱚᱝᱠᱮ ᱵᱟᱡᱟᱨ ᱥᱮᱫ ᱫᱚ, ᱛᱟᱦᱚᱞᱮ ᱪᱮᱫ ᱚᱸᱰᱮ ᱠᱚᱫᱚ ᱪᱟᱥ ᱵᱟᱥ ᱠᱚ ᱵᱟᱹᱱᱩᱜᱼᱟ ᱛᱚ
ᱦᱮᱸ ᱟᱫᱚ ᱵᱟᱡᱟᱨ ᱨᱮᱫᱚ, ᱪᱟᱥᱵᱟᱥ ᱫᱚ ᱚᱠᱟᱨᱮᱵᱚᱱ ᱧᱟᱢᱟ ᱫᱚᱢᱮ ᱫᱚ, ᱟᱫᱚ ᱜᱚᱝᱠᱮ ᱟᱹᱞᱤᱧ ᱫᱚ ᱱᱚᱸᱰᱮ ᱫᱚᱞᱤᱧ ᱚᱞᱼᱚᱜ ᱞᱟᱹᱜᱤᱫ ᱞᱤᱧ ᱛᱟᱦᱮᱱ ᱠᱟᱱᱟ ᱟᱨᱠᱤ, ᱚᱞᱚᱜ ᱠᱟᱱᱟᱞᱤᱧ ᱦᱮ ᱚᱞᱚᱜ ᱠᱟᱱᱟ ᱱᱚᱜᱼᱚᱭ ᱢᱩᱪᱟᱹᱫ ᱥᱮᱨᱢᱟ ᱨᱮᱱ ᱯᱟᱹᱴᱷᱩᱣᱟᱹ ᱠᱟᱱᱟᱞᱤᱧ ᱾
ᱟᱪᱪᱷᱟ ᱟᱹᱰᱤ ᱱᱟᱯᱟᱭ,
ᱦᱮᱸ
ᱛᱟᱦᱚᱞᱮ ᱵᱤᱥᱚᱭ ᱫᱚ ᱪᱮᱫ ᱵᱤᱥᱚᱭ ᱠᱟᱛᱮᱫ ᱵᱤᱱ ᱯᱟᱲᱦᱟᱜ ᱠᱟᱱᱟ ᱜᱚᱢᱠᱮ?
ᱟᱹᱞᱤᱧ ᱫᱚᱞᱤᱧ ᱯᱟᱲᱦᱟᱜ ᱠᱟᱱᱟ ᱮᱢᱱᱤ ᱟᱨᱠᱤ ᱡᱮᱱᱟᱨᱮᱞ ᱤᱭᱟᱹ ᱨᱮ,
ᱡᱮᱱᱟᱨᱮᱞ ᱰᱤᱜᱽᱨᱤ ᱠᱳᱨᱥ ᱠᱟᱱ ᱛᱟᱹᱞᱤᱧᱟ ᱟᱹᱞᱤᱧᱟᱜ ᱫᱚ,
ᱚᱸ
ᱟᱫᱚ ᱜᱚᱝᱠᱮ ᱟᱹᱵᱤᱱ ᱫᱚ ᱪᱮᱫ ᱵᱤᱱ ᱪᱤᱠᱟᱹᱭ ᱜᱮᱭᱟ?
ᱟᱹᱞᱤᱧ ᱫᱚ ᱜᱚᱢᱠᱮ ᱛᱚᱞᱟ ᱟᱹᱰᱤ ᱞᱟᱦᱟ ᱞᱤᱧ ᱜᱤ ᱟᱠᱟᱫᱟ ᱵᱩᱡᱽ ᱠᱮᱫᱟ ᱵᱤᱱ ᱛᱟᱦᱚᱞᱮ, ᱢᱚᱴᱟ ᱢᱩᱴᱤ ᱟᱵᱚ ᱥᱟᱱᱛᱟᱲ ᱦᱚᱲᱟᱜ ᱫᱚᱵᱤᱱ ᱵᱟᱲᱟᱭ ᱜᱮᱭᱟ ᱛᱚ, ᱢᱟᱱᱮ ᱫᱚᱢᱮ ᱠᱷᱩᱵ ᱮᱠᱴᱟ ᱯᱚᱭᱥᱟ ᱥᱚᱼᱪᱚᱞ ᱫᱚ ᱵᱟᱹᱱᱩᱜ ᱛᱟᱵᱚᱱᱟ ᱾ ᱟᱫᱚ ᱚᱱᱟ ᱠᱷᱟᱹᱛᱤᱨ ᱜᱮ ᱢᱟᱫᱽᱫᱷᱚᱢᱤᱠ ᱞᱤᱧ ᱮᱢ ᱠᱟᱫᱟ ᱤᱞᱤᱵᱷᱮᱱ ᱞᱤᱧ ᱵᱷᱚᱨᱛᱤ ᱞᱮᱱᱟ ᱾ ᱟᱫᱚ ᱴᱩᱭᱮᱞᱵᱷ ᱨᱮ ᱯᱚᱨᱤᱠᱠᱷᱟ ᱦᱚᱸ ᱵᱟᱞᱤᱧ ᱮᱢ ᱫᱟᱲᱮ ᱟᱫᱟ ᱛᱟᱨ ᱞᱟᱦᱟ ᱨᱮᱜᱮᱞᱤᱧ ᱵᱟᱜᱤ ᱠᱮᱫᱟ ᱢᱟᱱᱮ ᱚᱲᱟᱜ ᱨᱮ ᱦᱚᱲ ᱚᱥᱩᱵᱤᱫᱷᱟ ᱟᱨᱠᱤ, ᱛᱟᱨ ᱞᱟᱦᱟ ᱜᱮᱞᱤᱧ ᱵᱟᱹᱜᱤ ᱠᱮᱫᱟ ᱟᱨᱠᱤ, ᱱᱤᱛᱚᱜ ᱫᱚ ᱚᱱᱟ ᱚᱲᱟᱜ ᱠᱚᱨᱮ ᱪᱟᱥ ᱵᱟᱲᱟ ᱜᱮ ᱠᱟᱹᱢᱤ ᱦᱩᱭᱩᱜ ᱠᱟᱱᱟ ᱾
ᱦᱮ ᱛᱚ ᱦᱮᱸ ᱟᱫᱚ ᱟᱵᱚ ᱦᱚᱲ ᱠᱚᱫᱚ ᱱᱤᱝᱠᱟᱹᱱ ᱜᱮᱛᱚ ᱟᱫᱚ ᱵᱟᱹᱱᱩᱜ ᱛᱟᱵᱚᱱᱟ ᱴᱷᱤᱠ, ᱴᱷᱟᱡ ᱤᱭᱟᱹ ᱠᱚᱫᱚ ᱟᱨ ᱡᱚᱛᱚ ᱦᱚᱲ ᱫᱚ ᱵᱟᱵᱚᱱ ᱥᱚᱢᱟᱱ ᱜᱮᱭᱟ ᱚᱲᱟᱜ ᱠᱚᱨᱮ ᱦᱚᱸ ᱟᱵᱚᱣᱟᱜ ᱫᱚ ᱚᱲᱟᱜ ᱡᱟᱸᱦᱟ ᱵᱟᱝ ᱤᱭᱟᱹ ᱚᱲᱟᱜ ᱨᱮ ᱩᱱᱟᱹᱜ ᱜᱮ ᱤᱭᱟᱹ ᱛᱟᱵᱚᱱ ᱮᱴᱠᱮᱴᱚᱬᱮ ᱛᱟᱵᱚᱱ ᱵᱟᱝ,
ᱦᱮᱸ, ᱦᱩᱸᱜ ᱟᱫᱚ ᱵᱚᱱ ᱪᱤᱠᱟᱹᱭᱟ ᱞᱟᱹᱭ ᱵᱤᱱ
ᱦᱮᱸ ᱦᱮᱸ,
ᱦᱩᱸ
ᱛᱚ ᱜᱚᱝᱠᱮ ᱠᱚ ᱥᱟᱛᱟᱢ ᱛᱮᱞᱟᱝ ᱨᱚᱯᱚᱲ ᱞᱮᱱ ᱠᱷᱟᱱ ᱫᱚ ᱱᱟᱯᱟᱭ ᱠᱚᱜ ᱜᱮᱭᱟ
ᱦᱮᱸ,
ᱟᱵᱤᱱ ᱱᱟᱜᱼ ᱢᱟᱨᱟᱝ ᱦᱚᱲ ᱠᱟᱱᱟᱵᱤᱱ ᱟᱫᱚ ᱠᱟᱹᱴᱤᱡ ᱟᱹᱵᱤᱱ ᱡᱩᱫᱤ ᱟᱵᱤᱱᱟᱜ ᱡᱟᱦᱟᱱᱟᱜ ᱵᱤᱱ ᱞᱟᱹᱭᱟ ᱟᱨ ᱠᱤ
ᱦᱩᱸ ᱦᱩᱸ ᱟᱹᱞᱤᱧ ᱠᱩᱠᱞᱤ ᱞᱤᱧ ᱫᱚᱦᱚᱭᱟ ᱥᱮ ᱟᱹᱵᱤᱱ ᱠᱩᱠᱞᱤ ᱵᱤᱱ ᱫᱚᱦᱚᱭᱟ ᱜᱚᱝᱠᱮ,
ᱟᱪᱪᱷᱟ, ᱟᱪᱪᱷᱟ ᱟᱹᱵᱤᱱ ᱟᱹᱞᱤᱧ ᱠᱷᱚᱡ ᱵᱤᱱ, ᱦᱚᱸᱜ-ᱚᱭ ᱵᱤᱱ ᱢᱟᱨᱟᱝ ᱜᱮᱭᱟ ᱛᱚ ᱟᱞᱤᱧ ᱢᱤᱫᱴᱟᱝ ᱟᱞᱤᱧᱟᱜ ᱠᱩᱠᱞᱤ ᱛᱟᱦᱮᱸ ᱠᱟᱱ ᱛᱟᱞᱤᱧᱟ ᱛᱟᱦᱚᱞᱮ ᱟᱞᱤᱧ ᱜᱮ ᱛᱟᱦᱚᱞᱮ ᱤᱧ ᱞᱟᱹᱭ ᱫᱟ
ᱦᱮᱸ ᱞᱟᱹᱭ ᱵᱤᱱ
ᱦᱩᱸ ᱟᱪᱪᱷᱟ ᱟᱵᱚ ᱡᱮ ᱟᱨ ᱠᱤᱻ ᱱᱚᱜᱼᱚᱭ ᱡᱮ ᱟᱵᱚ ᱢᱟᱱᱢᱤ ᱦᱚᱲ ᱠᱟᱱᱟ ᱵᱚᱱ ᱟᱵᱚ ᱢᱟᱱᱮ ᱟᱵᱚ ᱥᱟᱱᱛᱟᱞ
ᱦᱩᱸ ᱦᱮᱸ
ᱛᱚ ᱟᱵᱚ ᱡᱮ ᱱᱚᱜᱼᱚᱭ ᱵᱚᱱ ᱟᱨ ᱠᱤ ᱟᱵᱚ ᱫᱚ ᱦᱟᱺᱰᱤ ᱯᱟᱹᱣᱨᱟᱹ ᱠᱚᱛᱮ ᱵᱚᱱ ᱵᱚᱸᱜᱟᱜ ᱜᱮᱭᱟ ᱥᱮ
ᱦᱮᱸ
ᱦᱮᱸ ᱟᱫᱚ ᱛᱟᱦᱚᱞᱮ ᱠᱷᱟᱱ ᱫᱚ ᱟᱵᱚ ᱫᱚ ᱡᱟᱦᱟᱸ ᱱᱟᱜ ᱨᱮᱜᱮ ᱵᱚᱸᱜᱟ ᱵᱩᱨᱩ ᱨᱮ ᱦᱟᱺᱰᱤ ᱫᱚ ᱢᱮᱱᱟᱜ ᱛᱟᱵᱚᱱ ᱜᱮᱭᱟ ᱦᱮᱸ
ᱦᱩᱸ ᱦᱩᱸ
ᱛᱟᱵᱚᱱ ᱟᱨ ᱪᱮᱫ, ᱠᱤᱪᱷᱩ ᱫᱤᱱ ᱞᱟᱦᱟᱞᱤᱧ ᱟᱸᱡᱚᱢᱮᱫ ᱛᱟᱦᱮᱸᱫ ᱟᱨᱠᱤ
ᱦᱮᱸ
ᱩᱱᱟᱹᱜ ᱵᱮᱥ ᱴᱷᱤᱠ ᱫᱚ ᱵᱟᱝᱞᱤᱧ ᱵᱟᱲᱟᱭᱟ ᱥᱮ ᱪᱮᱫ ᱠᱤᱱᱛᱩ ᱞᱤᱧ ᱟᱸᱡᱚᱢᱮᱫ ᱛᱟᱦᱮᱸᱫ ᱡᱮ ᱱᱚᱜᱼᱚᱭ ᱱᱤᱭᱟᱹ ᱡᱟᱦᱟᱸ ᱡᱟᱢᱥᱮᱫᱽᱯᱩᱨ ᱨᱮ
ᱦᱮᱸ
ᱟᱵᱚ ᱯᱨᱮᱥᱤᱰᱮᱱᱰ ᱫᱨᱚᱯᱚᱫᱤ ᱢᱩᱨᱢᱩ ᱟᱨ ᱟᱵᱚ ᱨᱮᱱ ᱯᱨᱚᱫᱷᱟᱱ ᱢᱚᱱᱛᱨᱤ ᱱᱚᱨᱮᱱᱫᱨᱚ ᱢᱳᱫᱤ ᱛᱟᱠᱤᱱ ᱠᱤᱱ ᱦᱮᱡ ᱞᱮᱱᱟ ᱥᱮᱴᱮᱨ ᱞᱮᱱᱟ ᱠᱤᱱ ᱚᱸᱰᱮ ᱟᱨ ᱠᱤ ᱡᱟᱸᱦᱟ ᱡᱟᱦᱮᱨ ᱜᱟᱲ ᱢᱮᱱᱟᱜᱼᱟ᱾ ᱚᱱᱟ ᱡᱟᱦᱮᱨ ᱜᱟᱲ ᱨᱮ ᱫᱟᱜ ᱛᱮ ᱥᱮ ᱪᱮᱫ ᱡᱟᱹᱱᱤᱡ ᱠᱚ ᱚ ᱵᱚᱸᱜᱟ ᱠᱚ ᱤᱭᱟᱹ ᱞᱮᱫᱟ ᱟᱨ ᱠᱤ ᱚᱱᱠᱟ ᱟᱞᱤᱧ ᱟᱸᱡᱚᱢ ᱫᱟ ᱟᱨᱠᱤ ᱦᱮᱸ᱾ ᱛᱚ ᱱᱚᱜᱼᱚ ᱱᱤᱭᱟᱹ ᱡᱤᱱᱤᱥ ᱴᱟᱜ ᱟᱵᱚᱣᱟᱜ ᱱᱚᱜᱼᱚ ᱱᱤᱭᱟᱹ ᱟᱵᱚᱣᱟᱜ ᱡᱮ ᱱᱚᱜᱼᱚᱭ ᱵᱚᱸᱜᱟ ᱯᱨᱚᱥᱟᱛ ᱛᱟᱵᱚᱱ ᱱᱤᱭᱟᱹ ᱟᱨ ᱠᱤ ᱦᱟᱺᱰᱤ ᱦᱮᱸ ᱥᱮ ᱱᱚᱜᱼᱚᱭ ᱡᱮ ᱡᱮ ᱫᱟᱜ ᱛᱮᱠᱚ ᱯᱩᱡᱟᱹ ᱠᱮᱫᱟ ᱥᱮ ᱪᱮᱫ ᱫᱟᱜ ᱛᱮ ᱠᱚ ᱵᱚᱸᱜᱟ ᱠᱮᱫᱟ ᱥᱮ ᱪᱮᱫ ᱱᱚᱜᱼᱚ ᱱᱤᱭᱟᱹ ᱴᱟᱜ ᱟᱨᱠᱤ ᱛᱤᱱᱟᱹᱜ ᱪᱮᱫ ᱞᱮᱠᱟᱱ ᱜᱮ ᱛᱤᱱᱟᱹᱜ ᱟᱠᱟᱴᱟᱜ ᱵᱩᱜᱤᱭᱟ ᱟᱠᱟᱴᱟᱜ ᱵᱟᱲᱤᱡᱼᱟ ᱟᱠᱟᱴᱟᱜ ᱪᱤᱠᱟᱹ ᱫᱚᱨᱠᱟᱨ ᱛᱟᱵᱚᱱ ᱦᱮᱸ ᱚᱱᱮ ᱚᱱᱟ ᱡᱩᱫᱤ ᱫᱩᱵᱤᱱ ᱞᱟᱹᱭ ᱠᱟᱜ ᱠᱮᱭᱟ ᱟᱨᱠᱤ
ᱛᱚ ᱜᱚᱢᱠᱮ ᱟᱞᱤᱧ ᱫᱩᱞᱤᱧ ᱢᱟᱱᱮ ᱩᱱᱟᱹᱜ ᱫᱚ ᱵᱟᱞᱤᱧ ᱵᱩᱡ ᱨᱮᱦᱚᱸ ᱢᱚᱴᱟ ᱢᱩᱴᱤ ᱠᱤᱪᱷᱩ ᱱᱟ ᱠᱤᱪᱷᱩ ᱫᱚᱞᱤᱧ ᱵᱩᱡᱟ ᱡᱟᱦᱟᱸ ᱛᱤᱱᱟ ᱞᱤᱧ ᱵᱟᱲᱟᱭᱟ ᱚᱱᱟ ᱜᱮᱞᱤᱧ ᱞᱟᱹᱭᱟ ᱵᱤᱱ ᱠᱟᱱᱟ
ᱦᱮᱸ ᱦᱮᱸ ᱵᱟ ᱟᱫᱚ ᱟᱸᱡᱚᱢ ᱵᱤᱱ ᱟᱵᱤᱱ ᱡᱟᱦᱟᱸ ᱵᱤᱱ ᱵᱟᱲᱟᱭᱼᱟ ᱟᱵᱤᱱ ᱢᱟᱨᱟᱝ ᱦᱚᱲ ᱠᱟᱱᱟ ᱵᱤᱱ ᱟᱵᱤᱱ ᱴᱷᱮᱱ ᱠᱷᱚᱱ ᱟᱞᱤᱧ ᱡᱟᱦᱟᱸ ᱱᱟᱜ ᱞᱤᱧ ᱥᱮᱬᱟᱭᱟ ᱦᱮᱸ
ᱦᱩᱸ
ᱚᱱᱟ ᱜᱮᱛᱚ ᱤᱭᱟᱹ ᱫᱚ ᱥᱮ ᱟᱵᱚ ᱢᱟᱱᱢᱤ ᱫᱚ
ᱦᱮᱸ ᱞᱟᱹᱭ ᱫᱟᱞᱤᱧ ᱜᱚᱢᱠᱮ ᱟᱵᱚ ᱥᱟᱱᱛᱟᱲ ᱦᱚᱲ ᱫᱚ ᱯᱟᱹᱦᱤᱞ ᱠᱷᱚᱱᱟᱜ ᱢᱟᱱᱮ ᱚᱱᱟ ᱦᱟᱺᱰᱤ ᱯᱟᱹᱣᱨᱟᱹ ᱫᱚᱠᱚ ᱵᱮᱵᱚᱦᱟᱨ ᱟᱜᱩ ᱠᱟᱫᱟ
ᱦᱮᱸ
ᱱᱤᱛᱚᱜ ᱦᱚᱴᱟᱛ ᱠᱚᱨᱮ ᱢᱟᱱᱮ ᱡᱟᱦᱟᱸᱭ ᱥᱚᱨᱠᱟᱨ ᱜᱮ ᱦᱤᱡᱩᱜ ᱢᱟᱱᱮ ᱩᱱᱠᱩ ᱵᱟᱹᱜᱤ ᱦᱚᱪᱚ ᱨᱮᱱᱟᱜ ᱠᱚ ᱪᱤᱱᱛᱟᱹ ᱵᱷᱟᱵᱱᱟ ᱠᱚ ᱟᱜᱩᱭ ᱫᱟ ᱠᱤᱱᱛᱩ ᱩᱱᱟᱹᱜ ᱞᱚᱜᱚᱱ ᱫᱚ ᱵᱟᱵᱚᱱ ᱵᱟᱜᱤ ᱫᱟᱲᱮᱭᱟᱜᱼᱟ ᱦᱩᱸ ᱟᱠᱚ ᱫᱚᱵᱚ ᱞᱟᱹᱭ ᱫᱟ ᱵᱚᱸᱜᱟ ᱵᱩᱨᱩ ᱨᱮ ᱡᱮᱢᱚᱱ ᱦᱚᱸᱜᱼᱚᱭ ᱡᱮ ᱟᱵᱚ ᱢᱟᱜ ᱢᱚᱬᱮ ᱨᱮ ᱢᱮᱨᱚᱢ ᱠᱚ ᱦᱮᱸ ᱛᱟᱯᱚᱨᱮ ᱟᱨᱚ ᱛᱟᱨ ᱢᱟᱨᱟᱝ ᱡᱤᱱᱤᱥ ᱠᱚᱵᱚᱱ
ᱦᱮᱸ ᱦᱮᱸ
ᱯᱩᱡᱟ ᱥᱮᱵᱟ ᱠᱚ ᱟᱨᱠᱤ ᱚᱱᱟ ᱠᱚᱫᱚ ᱵᱟᱝ ᱜᱟᱱᱚᱜᱼᱟ ᱞᱟᱹᱭ ᱫᱟᱠᱚ ᱠᱤᱱᱛᱩ ᱠᱤᱪᱷᱩᱠ ᱠᱤᱪᱷᱩ ᱠᱤᱪᱷᱩ ᱡᱟᱭᱜᱟ ᱨᱮ ᱵᱚᱱᱫᱚ ᱦᱚᱸᱠᱚ ᱵᱚᱱᱫᱚ ᱭᱮᱫ ᱠᱚᱣᱟ ᱦᱮᱸ ᱟᱞᱮᱥᱮᱫ ᱢᱟ ᱚᱸᱰᱮ ᱢᱟᱱᱮ᱾ ᱥᱚᱯᱛᱟᱦ ᱨᱮ ᱢᱤᱫᱴᱟᱝ ᱦᱟᱴ ᱦᱩᱭᱩᱜ ᱛᱟᱦᱸᱤᱡ᱾ ᱚᱱᱟ ᱦᱟᱴ ᱨᱮ ᱚᱱᱟ ᱠᱚ ᱡᱤᱞ ᱠᱚ ᱧᱟᱢᱚᱜ ᱛᱟᱦᱤᱸᱡ᱾
ᱦᱳᱭ᱾
ᱦᱮᱸ᱾ ᱛᱟᱞᱦᱮ ᱚᱱᱟ ᱟᱛᱳ ᱨᱮ ᱦᱮᱡ ᱠᱟᱛᱮᱜ ᱠᱚ ᱞᱟᱹᱭ ᱟᱠᱟᱫᱟ ᱡᱮ ᱱᱚᱣᱟ ᱫᱚ ᱵᱟᱝ ᱜᱟᱱᱚᱜᱼᱟ᱾
ᱦᱚᱭ᱾
ᱠᱤᱱᱛᱩ ᱟᱵᱚᱣᱟᱜ ᱫᱚ ᱚᱱᱟ ᱫᱚ ᱢᱤᱫᱴᱟᱝ ᱠᱷᱟᱡᱫᱚ ᱞᱮᱠᱟᱱ ᱡᱤᱱᱤᱥ ᱠᱟᱱ ᱛᱟᱵᱚᱱᱟ ᱛᱚ
ᱦᱳᱭ ᱦᱳᱭ᱾
ᱦᱮᱸ ᱥᱮ, ᱠᱤᱱᱛᱩ ᱟᱵᱚ ᱪᱮᱫ ᱵᱚᱱ ᱡᱚᱢᱟ ᱵᱟᱵᱚᱱ ᱡᱚᱢᱟ ᱥᱚᱨᱠᱟᱨᱟᱜ ᱤᱭᱟᱹ ᱫᱚ ᱵᱟᱝ ᱠᱟᱱᱟ
ᱦᱚᱭ ᱦᱚᱭ
ᱠᱤᱱᱛᱩ ᱩᱱᱠᱩ ᱫᱚᱠᱚ ᱞᱟᱹᱭ ᱫᱟ ᱟᱯᱮᱫᱚ ᱵᱟᱝ ᱚᱱᱟ ᱫᱚ ᱚᱱᱠᱟ ᱞᱮᱠᱟ ᱫᱚ ᱵᱟᱝ ᱜᱟᱱᱚᱜᱼᱟ᱾ ᱞᱟᱹᱭ ᱫᱟᱠᱚ ᱚᱱᱟ ᱯᱚᱥᱟᱫᱽ ᱨᱮᱱᱟᱜ ᱜᱮ ᱡᱩᱛ ᱠᱚᱯᱮ᱾ ᱩᱱᱠᱩ ᱜᱮ, ᱩᱱᱠᱩᱜᱮ ᱡᱩᱛ ᱠᱚᱯᱮ ᱟᱨ ᱩᱱ, ᱩᱱᱠᱩ ᱜᱮ ᱢᱟᱱᱮ ᱢᱟᱜ ᱠᱚᱯᱮ᱾ ᱚᱱᱟᱠᱤ ᱢᱤᱫᱴᱟᱝ ᱤᱭᱟᱹ ᱦᱩᱭ ᱱᱟ ᱟᱵᱚᱣᱟᱜ ᱛᱟᱦᱚᱞᱮ ᱥᱟᱱᱛᱟᱲᱟᱜ ᱫᱚ ᱵᱚᱸᱜᱟ ᱵᱩᱨᱩ ᱫᱚ ᱪᱤᱠᱟᱹᱛᱮ ᱤᱭᱟᱹ ᱠᱟᱛᱮᱜ ᱵᱚᱱ ᱫᱚᱦᱚ ᱠᱚᱣᱟ ᱢᱟᱱᱟᱣ ᱵᱩᱡᱷᱟᱹᱣ ᱠᱟᱛᱮᱫ?
ᱦᱳᱭ ᱦᱳᱭ ᱦᱳᱭ, ᱚᱱᱟ ᱛᱚ ᱠᱟᱛᱷᱟ ᱠᱟᱱᱟ᱾ ᱦᱮᱸ ᱦᱮᱸ ᱦᱮᱸ᱾
ᱟᱵᱚ ᱫᱨᱳᱯᱚᱫᱤ ᱢᱩᱨᱢᱩ ᱥᱟᱱᱛᱟᱲ ᱠᱟᱱ ᱨᱮᱦᱚᱸᱭ, ᱟᱹᱵᱤᱱ ᱧᱮᱞ ᱵᱤᱱ ᱚᱠᱟᱨᱮ ᱢᱤᱫᱴᱟᱝ ᱥᱚᱝᱥᱚᱫᱽ ᱵᱷᱚᱵᱚᱱ ᱦᱩᱭ ᱮᱱᱟ ᱚᱸᱰᱮ ᱩᱯᱚᱥᱛᱷᱤᱛ ᱵᱟᱠᱚ ᱫᱚᱦᱚ ᱞᱮᱫᱮᱭᱟ᱾
ᱟᱪᱪᱷᱟ, ᱦᱳᱭ, ᱦᱮᱸ᱾
ᱠᱚ ᱫᱚᱦᱚ ᱞᱫᱮᱭᱟ᱾ ᱞᱟᱹᱭ ᱫᱟᱠᱚ ᱱᱩᱭ ᱫᱚ ᱱᱤᱪᱩ ᱡᱟᱹᱛᱤ᱾
ᱦᱳᱭ᱾
ᱦᱚᱭ ᱤᱱᱟᱹ ᱠᱷᱟᱹᱛᱤᱨ ᱚᱸᱰᱮ ᱫᱚ ᱵᱟᱠᱚ ᱦᱚᱦᱚᱣᱟᱫᱮ ᱛᱟᱦᱮᱸᱫ᱾
ᱟᱪᱪᱷᱟ ᱟᱪᱷᱟ᱾
ᱛᱚ ᱱᱚᱣᱟ ᱠᱚ ᱵᱤᱥᱚᱭ ᱠᱟᱛᱮᱫ ᱟᱵᱚ ᱯᱟᱨᱜᱟᱱᱟ ᱢᱚᱦᱚᱞ ᱠᱚᱦᱚᱸ ᱴᱷᱤᱠ ᱴᱷᱟᱠ ᱠᱚ ᱞᱟᱹᱭ ᱵᱟᱲᱟᱭᱮᱫ ᱛᱟᱦᱮᱸᱫ᱾ ᱛᱟᱯᱚᱨᱮ ᱟᱫᱚ ᱪᱤᱠᱟᱹᱭᱮᱱ ᱪᱚ ᱠᱚ ᱟᱫᱚ ᱵᱟᱠᱚ ᱞᱟᱹᱭ ᱵᱟᱲᱟᱭᱮᱫᱟ ᱟᱸᱡᱚᱢᱤᱫᱟᱹᱧ ᱟᱨᱠᱤ᱾
ᱦᱮᱸ᱾
ᱛᱟᱯᱚᱨᱮ ᱟᱫᱚ ᱪᱮᱫ ᱵᱤᱱ ᱵᱩᱡᱟ ᱢᱟᱱᱮ ᱯᱟᱴᱤ ᱠᱚᱩᱞᱟᱹ ᱛᱤ ᱪᱚ᱾ ᱚᱠᱟ ᱠᱚᱨᱮ ᱠᱚ ᱪᱤᱠᱟᱹᱭᱮᱱᱟ ᱦᱚᱸᱜᱼᱚᱭ ᱱᱚᱝᱠᱟ᱾ ᱢᱟᱱᱮ ᱟᱵᱚᱣᱟᱜ ᱢᱟᱱᱮ ᱠᱷᱟᱫᱽᱫᱚ ᱪᱮᱫ ᱵᱚᱱ ᱡᱚᱢᱟ ᱧᱩᱭᱟ᱾ ᱚᱱᱟ ᱪᱮᱛᱟᱱ ᱨᱮ ᱥᱚᱨᱠᱟᱨᱟᱜ ᱠᱚᱱᱚ ᱢᱟᱱᱮ ᱤᱭᱟᱹ ᱵᱟᱝ ᱛᱟᱦᱮᱱᱟ᱾ ᱟᱠᱚ ᱵᱟᱠᱚ ᱴᱷᱤᱠ ᱫᱟᱲᱮᱭᱟᱜᱼᱟ ᱟᱨᱠᱤ ᱟᱵᱚ ᱪᱮᱫ ᱵᱚᱱ ᱡᱚᱢᱟ ᱵᱟᱵᱚᱱ ᱡᱚᱢᱟ᱾
ᱦᱳᱭ ᱦᱳᱭ, ᱦᱮᱸ᱾ ᱛᱚ, ᱟᱹᱞᱤᱧᱟᱜ ᱦᱮᱸ ᱦᱮᱸ ᱟᱨᱠᱤ, ᱦᱮᱸ᱾ ᱦᱮᱸ᱾ ᱟᱫᱚ ᱱᱚᱜᱼᱚ ᱱᱤᱭᱟᱹᱜᱮ ᱟᱫᱚ ᱛᱟ ᱟᱵᱤᱱᱟᱜ ᱠᱟᱛᱷᱟ ᱢᱚᱛᱚ ᱫᱚ ᱱᱤᱭᱟᱹ ᱵᱤᱱ ᱞᱟᱹᱭ ᱚᱪᱚᱭᱫᱟ ᱟᱨᱠᱤ᱾ ᱡᱟᱦᱟᱸ ᱟᱵᱚᱣᱟᱜ ᱵᱚᱸᱜᱟ ᱯᱚᱨᱥᱟᱛ ᱛᱟᱵᱚᱱ, ᱦᱟᱺᱰᱤ ᱤᱭᱟᱹ ᱦᱮᱸ, ᱵᱚᱸᱜᱟ ᱥᱟᱨᱮᱡ ᱟᱵᱚᱱ ᱦᱮᱸ, ᱚᱱᱟ ᱫᱚ ᱟᱵᱚ ᱫᱚ ᱚᱱᱟ ᱫᱚ ᱯᱟᱹᱦᱤᱞ ᱦᱟᱯᱲᱟᱢ ᱠᱚ ᱠᱷᱚᱡ ᱵᱚᱱ ᱤᱭᱟᱹ ᱟᱹᱜᱩ ᱟᱠᱟᱫᱟ᱾ ᱯᱟᱹᱟᱦᱤᱞ ᱠᱷᱚᱱ ᱟᱹᱰᱤ ᱯᱟᱹᱦᱤᱞ ᱠᱷᱚᱱ ᱦᱮᱸᱥᱮ?
ᱦᱩᱸ ᱦᱩᱸ᱾
ᱚᱱᱟ ᱫᱚ ᱟᱵᱚ ᱫᱚ ᱠᱚᱨᱟᱣ ᱤᱫᱤ ᱠᱟᱱ ᱛᱟᱵᱚᱱᱟ, ᱞᱟᱹᱠᱛᱤ ᱠᱟᱱ ᱛᱟᱵᱚᱱᱟ᱾ ᱦᱮᱸᱥᱮ, ᱚᱱᱟ ᱫᱚ ᱟᱵᱚᱣᱟᱜ ᱟᱹᱨᱤᱪᱟᱹᱞᱤ ᱛᱟᱞᱟᱛᱮ ᱠᱟᱱᱼᱼ ᱠᱟᱱ ᱛᱟᱵᱚᱱᱟ ᱚᱱᱟ ᱜᱮ, ᱦᱮᱸ ᱟᱨ ᱚᱱᱟ ᱜᱮᱵᱚᱱ ᱤᱭᱟᱹ ᱤᱫᱮᱞ ᱢᱟᱲᱟᱝ ᱤᱫᱤᱭᱟ ᱥᱮ ᱚᱱᱟᱜᱮ ᱟᱵᱤᱱᱟᱜ ᱦᱮᱸ ᱦᱮᱸ ᱦᱮᱸ ᱛᱚ ᱦᱮᱸ ᱟᱪᱪᱷᱟ ᱦᱮᱸ ᱟᱞᱤᱧ ᱦᱚᱸ ᱚᱱᱠᱟ ᱜᱮᱞᱤᱧ ᱢᱚᱱᱮ ᱜᱮᱭᱟ ᱛᱚ ᱟᱹᱞᱤᱧ ᱱᱚᱜᱼᱚᱭ ᱡᱮ ᱟᱞᱤᱧᱟᱜ ᱟᱸᱡᱚᱢ ᱠᱮᱫᱟ ᱥᱮ ᱤᱭᱟᱹ ᱠᱮᱫᱟ ᱚᱱᱟ ᱢᱤᱫᱴᱮᱡ ᱡᱟᱦᱮᱨ ᱜᱟᱲ ᱨᱮ, ᱱᱤᱝᱠᱟᱹ ᱫᱟᱜ ᱛᱮ ᱢᱟ ᱟᱹᱰᱤ ᱦᱚᱲ ᱜᱮᱠᱚ ᱞᱟᱹᱭ ᱠᱮᱫᱟ ᱵᱟ ᱟᱹᱰᱤ ᱦᱚᱲ ᱟᱸᱡᱚᱢ ᱠᱮᱫ ᱠᱚᱣᱟ ᱵᱟ ᱚᱱᱠᱟ ᱦᱤᱥᱟᱹᱵ ᱛᱮᱠᱚ ᱞᱟᱹᱭ ᱠᱮᱫᱟ, ᱡᱮ ᱴᱷᱤᱠ ᱜᱮᱭᱟ ᱟᱵᱚ ᱥᱟᱱᱛᱟᱞ ᱥᱚᱢᱟᱡᱽ, ᱟᱵᱚ ᱦᱟᱺᱰᱤ ᱯᱟᱹᱣᱨᱟᱹ ᱛᱮᱵᱚᱱ ᱰᱩᱵᱩᱡ ᱟᱠᱟᱱᱟ ᱦᱩᱸ, ᱵᱚᱸᱜᱟ ᱛᱮᱵᱚᱱ ᱵᱚᱸᱜᱟ ᱭᱮᱫᱟᱵᱚᱱ ᱦᱟᱺᱰᱤ ᱯᱟᱹᱣᱨᱟᱹᱛᱮ, ᱟᱨ ᱚᱱᱟ ᱦᱟᱺᱰᱤ ᱯᱟᱹᱣᱨᱟᱹ ᱵᱚᱱ ᱜᱮᱵᱚᱱ ᱧᱩᱭᱫᱟ ᱟᱫᱚ ᱧᱩ ᱠᱟᱛᱮᱫ ᱵᱚᱱ ᱢᱟᱱᱮ ᱵᱚᱱ ᱜᱤᱛᱤᱡ ᱠᱚᱜ ᱠᱟᱱᱟ ᱧᱩ ᱵᱩᱞ ᱠᱚᱜ ᱠᱟᱱᱟ ᱵᱚᱱ ᱟᱨ ᱠᱳᱱᱳ ᱦᱩᱥ ᱫᱤᱥᱟᱹ ᱵᱟᱹᱱᱩᱜ ᱛᱟᱵᱚᱱᱟ᱾ ᱦᱮᱸ ᱚᱠᱟ ᱥᱮᱫ ᱞᱟᱦᱟ ᱥᱮᱫ ᱛᱟᱲᱟᱢ ᱞᱟᱦᱟᱜ ᱟᱵᱚᱱ ᱥᱮ ᱵᱟᱝ ᱵᱚᱱ ᱞᱟᱦᱟᱜᱼᱟ᱾ ᱪᱮᱫ ᱵᱚᱱ ᱪᱤᱠᱟᱹᱭᱟ ᱟᱵᱚᱣᱟᱜ ᱥᱟᱶᱛᱟ ᱥᱚᱢᱟᱡᱽ ᱪᱤᱠᱟᱹᱛᱮᱵᱚᱱ ᱞᱟᱦᱟᱭᱟ ᱟᱵᱚᱨᱮᱱ ᱜᱤᱫᱟᱹᱨ ᱯᱤᱫᱟᱹᱨ ᱠᱚ ᱪᱤᱠᱟᱹᱛᱮᱵᱚᱱ ᱛᱟᱲᱟᱢ ᱰᱟᱦᱟᱨ ᱨᱮᱵᱚᱱ ᱞᱟᱦᱟ ᱠᱟᱠᱚᱣᱟ, ᱦᱮᱸ ᱚᱱᱟ ᱠᱚᱫᱚ ᱵᱟᱵᱚᱱ ᱪᱤᱱᱛᱟᱹ ᱵᱟᱲᱟᱭᱮᱫᱟ᱾
ᱵᱟᱝ
ᱦᱮᱸ ᱛᱚ ᱱᱚᱜᱼ ᱱᱤᱭᱟᱹ ᱡᱤᱱᱤᱥᱴᱟ ᱟᱨᱠᱤ ᱞᱤᱧ ᱞᱟᱹᱭ ᱦᱚᱪᱚᱭᱮᱫᱟ ᱟᱨᱠᱤ,
ᱦᱩᱸ ᱟᱹᱵᱤᱱ ᱧᱮᱞ ᱵᱤᱱ ᱢᱤᱫᱴᱟᱝ ᱵᱤᱞ ᱜᱷᱳᱥᱚᱱᱟᱭᱫᱟ ᱤᱭᱩᱥᱤᱥ ᱥᱤᱵᱤᱞ, ᱚᱸᱰᱮ ᱢᱟᱦᱛᱚ ᱠᱚ ᱵᱟᱫ ᱠᱮᱫ ᱠᱚᱣᱟ, ᱟᱵᱚ ᱥᱟᱱᱛᱟᱲ ᱠᱚ ᱵᱟᱫ ᱠᱟᱜ ᱵᱚᱱᱟ, ᱢᱟᱦᱛᱚ ᱫᱚ ᱚᱠᱟ ᱠᱷᱚᱱᱟᱜ ᱠᱚ ᱦᱤᱡᱩᱜ ᱠᱟᱱᱟ? ᱟᱹᱫᱤᱵᱟᱹᱥᱤᱭᱟᱜ ᱜᱟᱛᱟᱠ ᱨᱮ ᱟᱵᱚᱣᱟᱜ ᱤᱭᱟᱹᱨᱮ
ᱦᱳᱭ᱾
ᱠᱤᱱᱛᱩ ᱞᱟᱦᱟ ᱛᱮᱫᱚ ᱩᱱᱠᱩ ᱫᱚ ᱟᱹᱰᱤ ᱢᱟᱨᱟᱝ ᱤᱭᱟᱹ ᱠᱟ ᱛᱟᱦᱮᱸ ᱠᱟᱱᱟ ᱠᱚᱛᱚ, ᱠᱷᱚᱛᱨᱤᱭᱚ ᱛᱟᱦᱮᱸ ᱠᱟᱱᱟ ᱠᱚᱥᱮ ᱠᱤᱱᱛᱩ ᱩᱱᱠᱩ ᱫᱚ ᱪᱤᱠᱟᱹᱛᱮᱜᱮ ᱟᱹᱫᱤᱵᱟᱟᱹᱥᱤ ᱜᱟᱛᱟᱠ ᱨᱮᱠᱚ ᱦᱤᱡᱩᱜ ᱠᱟᱱᱟ ᱟᱨᱠᱤ᱾ ᱦᱚᱸ-ᱚ ᱱᱚᱣᱟ ᱠᱚ ᱯᱩᱭᱥᱟᱭᱟ ᱟᱨᱠᱤ ᱛᱚ ᱩᱱᱠᱩ ᱫᱚ, ᱦᱮᱸ ᱞᱟᱹᱭ ᱵᱤᱱ?
ᱦᱮᱸ ᱟᱫᱚ ᱩᱱᱠᱩ ᱫᱚ
ᱟᱠᱚ ᱠᱚ ᱮᱥᱴᱤ ᱞᱟᱹᱜᱤᱫᱚᱜ ᱠᱟᱱᱟ᱾
ᱦᱮᱸ ᱦᱮᱸ ᱚᱱᱟ ᱫᱩᱧ ᱵᱩᱡᱮᱫ ᱜᱮᱭᱟ, ᱟᱫᱚ ᱚᱱᱟ ᱜᱮᱛᱚ ᱟᱫᱚ ᱟᱵᱚ ᱩᱱᱠᱩ ᱠᱚ ᱦᱩᱭ ᱞᱮᱱᱠᱷᱟᱱ ᱛᱚ ᱟᱵᱚᱣᱟᱜ ᱛᱚ
ᱡᱳᱲ ᱵᱷᱟᱜᱽ ᱪᱟᱞᱟᱜᱼᱟ, ᱡᱳᱲᱳ ᱵᱷᱟᱜᱽ ᱪᱟᱞᱟᱜᱼᱟ᱾
ᱦᱩᱸ ᱦᱩᱸ ᱪᱟᱞᱟᱜᱼᱟ ᱚᱱᱟ ᱛᱚ, ᱠᱟᱛᱷᱟ ᱜᱮ ᱠᱟᱱᱟ᱾
ᱦᱩᱸ᱾ ᱚᱱᱟ ᱠᱚ
ᱚᱱᱟᱜᱮ ᱟᱹᱰᱤ ᱡᱟᱹᱥᱛᱤ ᱦᱟᱱᱛᱮ ᱱᱟᱛᱮ ᱛᱮᱵᱚᱱ ᱛᱟᱭᱱᱚᱢᱚᱜ
ᱦᱩᱸ ᱛᱟᱭᱱᱚᱢᱚᱜ ᱠᱟᱱᱟ᱾